ᱜᱚᱝᱠᱮ ᱦᱮᱞᱳ ᱡᱚᱦᱟᱨ ᱜᱮ, ᱦᱮᱞᱳ ᱦᱩᱸ᱾ ᱛᱟᱦᱚᱞᱮ ᱟᱫᱚ ᱟᱞᱟᱝ ᱫᱚ ᱱᱤᱛᱚᱜ ᱫᱚ ᱦᱮᱸ ᱟᱞᱟᱝ ᱪᱮᱫ ᱱᱮᱞ ᱞᱟᱝ ᱨᱚᱲᱟ ᱟᱨ ᱞᱟᱝ ᱜᱟᱞᱚᱪ, ᱨᱚᱲ ᱞᱮᱠᱷᱟᱱ ᱵᱷᱟᱜᱤᱼᱟ? ᱟᱢ ᱞᱟᱹᱭ ᱟᱨᱚᱢᱵᱚᱭ ᱵᱤ ᱟᱞᱤᱧ ᱞᱤᱧ ᱞᱟᱭᱮᱜ-ᱟ᱾
ᱵᱟᱯᱞᱟ ᱤᱫᱤ ᱠᱟᱛᱮ᱾
ᱦᱩᱸ ᱢᱟ ᱵᱟᱯᱞᱟ ᱤᱫᱤ ᱠᱟᱛᱮ ᱞᱟᱹᱭᱵᱤᱱ ᱟᱞᱤᱧ ᱡᱚᱛᱚ ᱴᱩᱠᱩ ᱵᱚᱦᱚᱜ ᱨᱮ ᱦᱮᱱᱟᱜ ᱛᱟᱞᱤᱧᱟ ᱚᱠᱛᱚ ᱴᱩᱠᱩ ᱞᱤᱧ ᱞᱟᱹᱭᱟ ᱢᱟ᱾
ᱦᱮᱸ ᱱᱚᱜᱼᱚᱭ ᱡᱮᱢᱚᱱ ᱦᱮᱸ, ᱱᱤᱛᱟᱹ ᱛᱟᱦᱟᱞᱮ ᱟᱵᱚ ᱥᱟᱱᱛᱟᱲ ᱥᱟᱶᱛᱟ ᱨᱮ ᱥᱟᱱᱛᱟᱲ ᱥᱟᱶᱛᱟ ᱨᱮ ᱟᱹᱰᱤ ᱨᱚᱠᱚᱢᱟᱜ ᱜᱮ ᱵᱟᱯᱞᱟ ᱢᱮᱱᱟᱜᱼᱟ᱾ ᱴᱷᱤᱠᱜᱮᱭᱟ, ᱡᱟᱦᱟᱸ ᱫᱚ ᱯᱩᱛᱷᱤ ᱯᱩᱛᱷᱤ ᱠᱚᱨᱮᱡ ᱡᱩᱫᱤᱢ ᱯᱟᱲᱦᱟᱜᱼᱟ, ᱟᱹᱰᱤ ᱜᱟᱱ ᱯᱩᱛᱷᱤ ᱟᱹᱰᱤ ᱨᱚᱠᱚᱢ ᱠᱚ ᱮᱢᱟ ᱠᱤᱱᱛᱩ ᱱᱟᱦᱟᱜ ᱡᱟᱦᱟᱸ ᱧᱮᱞᱚᱜ ᱠᱚᱱᱟ ᱡᱮ ᱮᱸ ᱥᱟᱛᱴᱤ ᱛᱷᱮᱠᱮ ᱟᱴ ᱴᱴᱤ ᱥᱟᱛ ᱟᱴᱴᱤ ᱟᱴ ᱨᱚᱠᱚᱢ ᱵᱟᱯᱞᱟ ᱢᱮᱱᱟᱜᱼᱟ ᱦᱮᱸ᱾ ᱚᱱᱟ ᱢᱚᱫᱽᱫᱷᱮ ᱨᱮ ᱡᱮᱢᱚᱱ ᱦᱳᱭᱳᱜ ᱠᱟᱱᱟ ᱡᱮᱢᱚᱱ ᱤᱭᱟᱹ ᱫᱩᱣᱟᱹᱨ ᱵᱟᱯᱞᱟ ᱦᱮᱸ᱾ ᱛᱟᱯᱚᱨᱮ ᱜᱩᱲ ᱫᱚ ᱧᱟᱯᱟᱢ ᱢᱮᱱᱟᱜ ᱜᱮᱭᱟ ᱚᱱᱟ ᱢᱟ, ᱛᱟᱯᱚᱨᱮ ᱚᱨ-ᱚᱨ ᱤᱫᱤ ᱚᱱᱟ ᱢᱮᱱᱟᱜᱼᱟ᱾ ᱛᱟᱨᱯᱚᱨᱮ ᱜᱷᱟᱨᱫᱤ ᱡᱟᱶᱟᱭ ᱢᱮᱱᱟᱜᱼᱟ ᱨᱟᱺᱰᱤ ᱪᱷᱟᱹᱰᱩᱭ ᱢᱮᱱᱟᱜᱼᱟ ᱥᱟᱸᱜᱟᱣᱯ ᱯᱚᱞᱟ ᱢᱮᱱᱟᱜᱼᱟ, ᱛᱟᱯᱚᱨᱮ ᱟᱨᱦᱚᱸ ᱟᱨᱚᱸ ᱟᱨᱚ ᱱᱟᱣᱟ ᱦᱟᱲᱟᱢ ᱵᱟᱹᱨᱭᱟᱹᱛ ᱢᱮᱱᱟᱜᱼᱟ᱾ ᱡᱟᱦᱟᱸ ᱧᱮᱞᱚᱜ ᱠᱟᱱᱟ ᱛᱟᱦᱟᱞᱮ, ᱡᱚᱛᱚ ᱠᱷᱚᱱ ᱢᱟᱱᱮ ᱵᱮᱥᱛᱮ ᱡᱟᱦᱟᱸ ᱚᱱᱟ ᱫᱚ ᱦᱩᱭᱩᱜ ᱠᱟᱱᱟ ᱫᱩᱣᱟᱹᱨ ᱵᱟᱯᱞᱟ, ᱥᱮ ᱪᱮᱜ? ᱡᱟᱦᱟᱸ ᱫᱚ ᱜᱚᱴᱟ-ᱜᱚᱴᱟ ᱥᱮᱫ ᱛᱮ ᱢᱟᱱᱮ ᱡᱟᱸᱠ ᱡᱚᱢᱚᱠ ᱵᱷᱟᱵ ᱛᱮᱵᱚᱱ ᱵᱟᱯᱞᱟᱜᱼᱟ, ᱚᱱᱟ ᱫᱚ ᱫᱩᱣᱟᱹᱨ ᱵᱟᱯᱞᱟᱜ ᱜᱮ᱾ ᱢᱮᱱᱠᱷᱟᱱ ᱱᱮᱛᱟᱨ ᱡᱟᱦᱟᱸ ᱧᱮᱞᱚᱜ ᱠᱟᱱᱟ ᱚᱱᱟ ᱫᱚ ᱵᱟᱹᱲᱛᱤ ᱜᱮᱫ ᱦᱩᱭᱩᱜ ᱠᱟᱱᱟ ᱡᱮ ᱡᱟᱦᱟᱸᱭ ᱠᱚ ᱵᱟᱯᱞᱟᱜ ᱠᱟᱱᱟ ᱩᱝᱠᱩ ᱫᱚ ᱵᱟᱹᱲᱛᱤ ᱠᱟᱭᱛᱮᱜᱮ ᱢᱟᱱᱮ ᱚᱱᱟ ᱫᱩᱞᱟᱹᱲ ᱫᱩᱯᱞᱟᱹᱲ ᱛᱟᱞᱟᱛᱮ ᱥᱮ ᱚᱝᱠᱟ ᱠᱟᱛᱮ ᱜᱮ ᱟᱫᱚ ᱵᱟᱹᱲᱛᱤ ᱠᱟᱱᱟ ᱟᱫᱚ ᱟᱠᱚ ᱟᱠᱚ ᱛᱮ ᱠᱚ ᱡᱩᱨᱤ ᱠᱚ ᱯᱮ ᱡᱚᱝᱼᱟᱜ ᱠᱟᱱᱟ ᱦᱮᱸ᱾ ᱟᱫᱚ ᱟᱹᱵᱤᱱ ᱟᱵᱤᱱ ᱦᱚᱸ ᱢᱟᱱᱮ ᱡᱮ ᱟᱵᱤᱱ ᱪᱮᱫ ᱵᱤᱱ ᱢᱮᱱᱮᱫᱼᱟ ᱡᱮ ᱱᱚᱣᱟ ᱜᱮ ᱴᱷᱤᱠᱚᱜ ᱠᱟᱱᱟ?
ᱟᱪᱷᱟᱞᱤᱧᱟᱹᱭᱟ ᱢᱤᱫᱴᱟᱝ ᱠᱟᱛᱷᱟ ᱦᱳᱭᱳᱜ ᱠᱟᱱᱟ ᱡᱮ ᱫᱩᱞᱟᱹᱲ ᱵᱟᱯᱞᱟ ᱦᱚᱸ ᱵᱟᱝ ᱵᱟᱹᱲᱤᱡᱼᱟ᱾ ᱫᱩᱞᱟᱹᱲ ᱦᱚᱸ ᱟᱵᱚ ᱥᱮᱨᱣᱟ ᱨᱮᱱᱟᱜ ᱡᱤᱱᱤᱥ ᱠᱟᱱᱟ ᱥᱮ ᱥᱟᱶᱨ ᱨᱮᱱᱟᱜ ᱡᱚᱛᱚ ᱠᱤᱪᱷᱩ ᱤᱭᱟᱹ ᱠᱟᱱᱟ᱾ ᱟᱫᱚ ᱫᱩᱞᱟᱹᱲ ᱫᱚ ᱱᱤᱛᱚᱜ ᱫᱚ ᱱᱤᱛᱚᱜ ᱮᱢᱚᱱ ᱡᱟᱭᱜᱟ ᱨᱮ ᱪᱟᱞᱟᱜ ᱠᱟᱱᱟ ᱫᱩᱞᱟᱹᱲ ᱠᱷᱟᱹᱛᱤᱨ ᱛᱮ ᱵᱤᱫᱩ-ᱪᱟᱸᱫᱟᱱ ᱵᱚᱱ ᱩᱨᱩᱢ ᱠᱤᱱᱟ ᱫᱩᱞᱟᱹᱲ ᱠᱷᱟᱹᱛᱤᱨ ᱛᱮ ᱦᱮᱸᱥᱮ, ᱫᱩᱞᱟᱹᱲ ᱠᱷᱟᱹᱛᱤᱨ ᱛᱮ ᱩᱱᱠᱤᱱ ᱮᱠᱷᱚᱱᱳ ᱵᱚᱱ ᱵᱚᱸᱜᱟ ᱠᱤᱱ ᱜᱮᱭᱟ ᱮᱠᱷᱚᱱᱳ ᱚᱱᱟ ᱟ ᱠᱤᱪᱷᱩ-ᱠᱤᱪᱷᱩ ᱵᱤᱫᱽᱫᱟᱹᱜᱟᱲ ᱠᱚᱨᱮ ᱥᱮ ᱤᱥᱠᱩᱞ ᱠᱚᱞᱮᱡᱽ ᱠᱚᱨᱮ ᱦᱚᱸ ᱯᱩᱡᱟᱹ ᱯᱟᱥᱟ ᱦᱳᱭᱳᱜ ᱜᱮᱭᱟ ᱟᱸᱡᱚᱢ ᱵᱟᱲᱟ ᱠᱟᱱᱟ᱾ ᱛᱚ ᱟᱹᱰᱤ ᱱᱟᱯᱟᱭ ᱵᱩᱡᱷᱟᱹᱜᱼᱟ ᱡᱮ ᱵᱟᱝ ᱟᱵᱚ ᱫᱩᱞᱟᱹᱲ ᱨᱮᱱ ᱵᱤᱫᱩ ᱪᱟᱸᱫᱟᱱ ᱠᱤᱱ ᱮᱠᱷᱚᱱᱚ ᱡᱮᱭᱮᱛ ᱢᱮᱱᱟᱜ ᱠᱤᱱᱟ ᱥᱮ ᱡᱮᱭᱮᱫ ᱵᱚᱱ ᱫᱚᱦᱚ ᱠᱟᱜ ᱠᱤᱱᱟ ᱚᱱᱟ ᱟᱵᱚᱣᱟᱜ ᱤᱭᱟᱹ ᱛᱟᱞᱟᱛᱮ, ᱦᱮᱸ ᱟᱪᱪᱷᱟ ᱟᱵᱚᱱ ᱫᱚᱦᱚ ᱤᱫᱤ ᱠᱤᱱ ᱜᱮᱭᱟ ᱱᱚᱣᱟ ᱵᱚᱱ ᱚ ᱞᱮᱠᱷᱟᱱ ᱵᱷᱟᱜᱮᱭᱟ, ᱠᱤᱱᱛᱩ ᱠᱟᱛᱷᱟ ᱦᱩᱭᱩᱜ ᱠᱟᱱᱟ ᱫᱩᱞᱟᱹᱲ ᱛᱳᱜ ᱮᱢᱚᱱ ᱡᱟᱭᱜᱟ ᱨᱮᱵᱚᱱ ᱤᱫᱤ ᱠᱮᱫᱟ ᱡᱟᱦᱟᱸ ᱞᱤᱧ ᱞᱮᱭᱟ ᱡᱮ ᱫᱩᱞᱟᱹᱲ ᱠᱟᱛᱷᱟ ᱦᱩᱭᱩᱜ ᱠᱟᱱᱟ ᱦᱚᱜᱼᱚᱭ ᱡᱮᱢᱚᱱ ᱢᱤᱫ ᱴᱟᱝ ᱠᱟᱛᱷᱟ ᱦᱩᱭᱩᱜ ᱠᱟᱱᱟ ᱫᱩᱞᱟᱹᱲ ᱛᱮ ᱩᱱᱠᱩ ᱠᱚ ᱵᱟᱯᱞᱟᱜ ᱠᱟᱱᱟ ᱠᱟᱹᱴᱤᱡ ᱠᱟᱹᱴᱤᱡ ᱜᱤᱫᱽᱨᱟᱹᱭ ᱢᱟᱹᱭ ᱵᱟᱹᱵᱩ ᱛᱟᱠᱚ ᱥᱟᱶ ᱦᱮᱸᱥᱮ, ᱦᱚᱜᱼᱚ ᱱᱚᱣᱟ ᱡᱤᱵᱚᱱ ᱦᱚᱜᱼᱚᱱᱟ ᱱᱤᱥ ᱠᱟᱹᱴᱤᱡ ᱠᱷᱟᱨᱟᱯ ᱵᱩᱡᱷᱟᱹᱜᱼᱟ, ᱦᱮᱸ ᱫᱩᱞᱟᱹᱲ ᱫᱚ ᱫᱩᱞᱟᱹᱲ ᱛᱟᱵᱚᱱ ᱯᱮ ᱟᱨ ᱫᱩᱞᱟᱹᱲ ᱫᱩᱞᱟᱹᱲ ᱛᱮ ᱧᱮᱞ ᱵᱤᱱ ᱦᱮᱸ ᱫᱩᱞᱟᱹᱲ ᱫᱚᱠᱚ ᱫᱩᱞᱟᱹᱲᱮᱜᱼᱟ ᱱᱤᱛᱚᱜ ᱫᱚ ᱮᱢᱚᱱ ᱠᱚ ᱫᱩᱞᱟᱹᱲᱭᱮᱜᱼᱟ ᱛᱚ ᱫᱩᱞᱟᱹᱲ ᱛᱚ ᱥᱟᱹᱨᱤᱜᱮ ᱢᱤᱫᱴᱮᱝ ᱦᱚᱲ ᱥᱟᱞᱟᱜ ᱛᱮᱫᱚ ᱵᱟᱠᱚ ᱫᱩᱞᱟᱹᱲᱮᱜᱼᱟ, ᱫᱩᱞᱟᱹᱲ ᱫᱚ ᱦᱮᱸ ᱟᱭᱢᱟ ᱦᱚᱲ ᱥᱟᱞᱟᱜ ᱜᱮᱠᱚ ᱫᱩᱞᱟᱹᱲᱮᱜᱼᱟ ᱾ ᱦᱮᱸ ᱟᱫᱚ ᱟᱭᱢᱟ ᱦᱚᱲ ᱥᱮᱫ ᱫᱩᱞᱟᱹᱲ ᱟᱫᱚ ᱠᱟᱛᱷᱟ ᱨᱮᱫᱚ ᱢᱮᱱᱟᱜᱼᱟ ᱡᱮ ᱠᱚᱲᱟ ᱜᱤᱫᱨᱟᱹ ᱥᱟᱛ ᱜᱷᱟᱴ ᱨᱮᱱᱟᱜ ᱫᱟᱜ ᱠᱚ ᱧᱩᱭᱟ, ᱟᱫᱚ ᱴᱷᱤᱠ ᱜᱮᱭᱟ ᱟᱫᱚ ᱠᱩᱲᱤ ᱯᱟᱠᱷᱟᱨᱟᱛᱮ ᱠᱟᱹᱴᱤᱡ ᱫᱚ ᱠᱩᱲᱤ ᱯᱟᱠᱷᱬᱟ ᱦᱚᱸ ᱛᱚ ᱟᱹᱞᱤᱧ ᱞᱤᱧ ᱞᱮᱭᱟ ᱡᱮ ᱠᱩᱲᱤ ᱯᱟᱦᱟᱨᱟ ᱫᱚ ᱩᱱᱟᱹᱜ ᱫᱚ ᱥᱟᱫᱷ ᱜᱷᱟᱰ ᱨᱮᱱᱟᱜ ᱫᱟᱜ ᱜᱟᱹᱴᱤ ᱧᱩᱭ ᱦᱩᱭᱩᱜᱼᱟ ᱮᱢᱚᱱ ᱠᱟᱛᱷᱟ ᱫᱚ ᱵᱟᱝ ᱠᱟᱱᱟ ᱠᱚᱲᱟ ᱦᱚᱸ ᱵᱩᱡ ᱫᱚᱨᱠᱟᱨ ᱛᱟᱵᱚᱱ ᱡᱮ ᱥᱟᱫᱷ ᱜᱷᱟᱹᱴᱤ ᱱᱟᱜ ᱫᱟᱜ ᱧᱩ ᱫᱟᱲᱮᱭᱟᱜ ᱟᱹᱧ ᱢᱮᱱᱛᱮ ᱟᱫᱚ ᱤᱧ ᱫᱚ ᱥᱟᱛᱴᱤ ᱜᱷᱟᱴᱤ ᱜᱤᱧ ᱮ ᱦᱟᱢᱮᱴᱟ ᱱᱚᱣᱟ ᱫᱚ ᱠᱟᱛᱷᱟ ᱫᱚ ᱪᱤᱱᱛᱟᱹ ᱵᱷᱟᱵᱱᱟ ᱵᱷᱩᱞ ᱛᱟᱵᱚᱱ ᱪᱮᱫᱟᱜ ᱞᱟᱹᱭ ᱢᱮᱥᱮ ᱦᱮᱸ ᱚᱱᱟ ᱫᱚ ᱠᱟᱛᱷᱟ ᱫᱚ ᱵᱟᱝ ᱠᱟᱱᱟ, ᱟᱢ ᱜᱟᱱᱚᱜᱼᱟ ᱟᱢᱟᱜ ᱠᱟᱛᱷᱟ ᱱᱚᱛᱮ ᱨᱮ ᱦᱮᱱᱟᱜᱼᱟ ᱠᱤᱱᱛᱩ ᱠᱚᱲᱟ ᱠᱤᱪᱷᱩ ᱮᱸ ᱠᱷᱟᱢ ᱛᱚᱢ ᱠᱤᱪᱩ ᱨᱩᱞᱥ ᱠᱚ ᱵᱮᱱᱟᱣ ᱠᱟᱫᱟ ᱦᱮᱸ ᱡᱮ ᱥᱟᱫᱷᱽ ᱜᱷᱟᱹᱰᱤ ᱨᱮ ᱱᱚᱣᱟ ᱫᱟᱜ ᱧᱩ ᱜᱟᱱᱚᱜᱼᱟ, ᱠᱤᱱᱛᱩ ᱠᱤᱱᱛᱩ ᱟᱞᱤᱧ ᱞᱤᱧ ᱞᱟᱹᱭᱟ ᱡᱮ ᱦᱟᱲᱟᱢ ᱦᱟᱯᱲᱟᱢ ᱫᱚ ᱱᱚᱣᱟ ᱦᱚᱸ ᱵᱮᱱᱟᱣ ᱫᱚᱨᱠᱟᱨ ᱠᱟᱱ ᱛᱟᱠᱚᱣᱟ, ᱡᱮᱢᱚᱱ ᱱᱤᱛᱳᱜ ᱟ ᱡᱟᱦᱟᱱᱟᱜ ᱧᱮᱞ ᱵᱤᱱ ᱵᱟᱯᱞᱟ ᱞᱮᱝᱠᱷᱟᱱ ᱡᱮ ᱟᱵᱚ ᱫᱚ ᱮᱸ ᱡᱟᱦᱟᱸᱭ ᱢᱟᱹᱭ ᱵᱚᱱ ᱡᱟᱶᱟᱭ ᱞᱮᱠᱷᱟᱱ ᱟᱫᱚ ᱩᱱᱤ ᱫᱚ ᱚᱱᱟ ᱡᱟᱦᱟᱸ ᱟᱻ ᱢᱟᱱᱮ ᱡᱟᱦᱟᱸᱭ ᱟᱯᱟᱛ ᱟᱯᱟ ᱵᱟᱨᱮᱭᱟᱜ ᱡᱟᱦᱟᱸ ᱦᱟᱥᱟ ᱡᱟᱭᱜᱟ ᱠᱚᱫᱚ ᱚᱱᱟ ᱵᱟᱵᱚᱱ ᱮᱢᱟᱭᱟ ᱾ ᱠᱤᱱᱛᱩ ᱥᱚᱨᱠᱟᱨᱟᱜ ᱥᱚᱨᱠᱟᱨ ᱡᱩᱫᱤ ᱱᱚᱣᱟ ᱠᱳᱴ ᱠᱟᱹ ᱪᱟᱹᱨᱤ ᱤᱫ ᱢᱟᱹᱭ ᱡᱩᱫᱤ ᱠᱳᱴ ᱠᱟᱹᱪᱟᱹᱨᱤᱭᱟ ᱯᱮᱥᱴᱟᱜ ᱛᱟᱦᱚᱞᱮ ᱩᱱᱤ ᱚᱱᱟ ᱚᱱᱟ ᱡᱟᱭᱜᱟᱨᱮ ᱦᱟᱠᱫᱟᱨ ᱠᱟᱱᱟᱭ ᱾ ᱡᱮᱡ ᱩᱱᱤ ᱨᱮᱱ ᱜᱤᱫᱽᱨᱟᱹ ᱠᱟᱱᱟᱭ ᱦᱟᱠᱫᱟᱨ ᱠᱟᱱᱟᱭ ᱠᱤᱱᱛᱩ ᱱᱚᱜᱼᱚ ᱱᱟ ᱠᱚ ᱡᱤᱱᱤᱥ ᱫᱚ ᱟᱵᱚᱣᱟᱜ ᱥᱟᱱᱛᱟ ᱨᱮ ᱡᱟᱭ ᱦᱳᱠ ᱵᱟᱠᱚ ᱠᱚᱨᱟᱣ ᱠᱟᱫᱟ ᱵᱟᱠᱚ ᱮᱢ ᱤᱫᱤᱣ ᱠᱚᱣᱟ ᱴᱷᱤᱠ ᱜᱮᱭᱟ ᱚᱥᱩᱵᱤᱫᱟ ᱵᱟᱹᱱᱩᱜᱼᱟ ᱮᱠᱷᱚᱱᱳ ᱯᱚᱨᱡᱚᱱᱛᱚ ᱚᱱᱟ ᱠᱚ ᱱᱤᱭᱮ ᱵᱟᱠᱚ ᱯᱨᱚᱵᱞᱮᱢ ᱵᱟᱠᱚ ᱨᱟᱠᱟᱵ ᱠᱟᱫᱟ ᱵᱟᱝ ᱦᱳᱭᱳᱜ ᱢᱟ ᱾ ᱟᱨ ᱚᱱᱟ ᱴᱷᱤᱠ ᱜᱮᱭᱟ ᱚᱱᱟᱫᱚ ᱢᱟᱥᱮ ᱦᱳᱭ ᱥᱮ, ᱛᱟᱯᱚᱨ ᱟᱹᱞᱤᱧ ᱞᱤᱧ ᱞᱮᱭᱟ ᱡᱮ ᱦᱚᱜᱼᱚᱭ ᱡᱮᱢᱚᱱ ᱩᱸ ᱡᱟᱦᱟᱭ ᱦᱳᱭᱳᱜ ᱠᱟᱱᱟ ᱫᱩᱞᱟᱹᱲ, ᱫᱩᱞᱟᱹᱲ ᱫᱚ ᱱᱤᱛᱚᱜ ᱫᱚ ᱦᱩᱭᱩᱜ ᱠᱟᱱᱟ ᱮᱢᱚᱱ ᱴᱷᱤᱣ ᱴᱷᱤᱠ ᱠᱟᱱᱟ ᱾ ᱡᱮ ᱟᱵᱤᱱ ᱧᱮᱞ ᱵᱤᱱ ᱫᱩᱞᱟᱹᱲ ᱫᱚ ᱱᱤᱛᱚᱜ ᱫᱚ ᱢᱟᱱᱮ ᱦᱮᱸ ᱟᱵᱚ ᱫᱚᱵᱚᱱ ᱫᱩᱞᱟᱹᱲ ᱫᱚᱵᱚᱱ ᱚᱱᱟ ᱠᱤᱨᱤᱧ ᱟᱠᱷᱨᱤᱧᱮᱫ ᱞᱮᱠᱟ ᱚᱱᱟ ᱠᱟᱛᱷᱟ ᱫᱚ ᱚᱱᱠᱟ ᱡᱟᱭᱜᱟ ᱨᱮ ᱛᱮᱝᱜᱳ ᱠᱟᱱᱟ᱾ ᱡᱮ ᱩᱱᱤ ᱵᱟᱹᱦᱩ ᱵᱟᱹᱦᱩ ᱠᱩᱲᱤ ᱠᱚᱦᱚᱸ ᱦᱮᱸ ᱵᱟᱹᱦᱩ ᱠᱩᱲᱤ ᱠᱚᱦᱚᱸ ᱱᱤᱛᱚᱜ ᱫᱚ ᱮᱠᱫᱚᱢ ᱡᱟᱶᱟᱭ ᱪᱮᱛᱟᱱ ᱨᱮ ᱦᱮᱸ ᱵᱟᱯᱞᱟ ᱦᱩᱭᱩᱜ ᱠᱟᱱ ᱛᱟᱭ ᱨᱮᱦᱚᱸ ᱚᱠᱚᱭ ᱫᱚ ᱡᱟᱶᱟᱭ ᱪᱮᱛᱟᱱ ᱨᱮ ᱦᱟᱹᱱᱤ ᱱᱟᱹᱭᱮ ᱨᱚᱬ ᱟᱠᱚ ᱠᱟᱱᱟᱭ ᱨᱚᱬ ᱫᱚ ᱟᱸ ᱟᱭᱫᱚ ᱨᱚᱬ ᱫᱚ ᱩᱠᱩᱫᱟᱱᱟᱝ ᱨᱚᱬ ᱫᱚ ᱴᱟᱱ ᱟᱞᱟᱫᱟ ᱵᱮᱯᱟᱨ ᱠᱟᱱᱟ ᱛᱟᱦᱮᱸ ᱫᱟᱲᱮᱭᱟᱜᱼᱟ ᱦᱮᱸ, ᱠᱤᱱᱛᱩ ᱟᱫᱚ ᱱᱤᱛ ᱛᱩᱫ ᱫᱚ ᱮᱢᱚᱱ ᱠᱚ ᱤᱭᱟᱹᱜ ᱠᱟᱱᱟ ᱥᱚᱫᱚᱨ ᱥᱟᱢᱟᱝ ᱠᱚᱨᱮ ᱦᱮᱸ ᱟᱯᱮᱭᱟᱜ ᱯᱚᱠᱟᱥᱨᱮ ᱦᱩᱭᱩᱜ ᱠᱟᱱᱟ
ᱡᱟᱸᱦᱟᱸ ᱫᱚ ᱟᱸᱡᱚᱢ ᱛᱮᱦᱚᱸ ᱵᱟᱹᱲᱤᱡᱚᱜᱼᱟ ᱥᱮᱡᱮᱫ! ᱚᱱᱟᱫᱚ ᱥᱚᱢᱯᱚᱨᱠᱚ ᱦᱚᱸ ᱠᱷᱟᱨᱟᱵᱚᱜ ᱠᱟᱱᱟ ᱡᱮᱦᱮᱛᱩ ᱟᱢ ᱫᱚ ᱢᱤᱫᱴᱟᱝ ᱵᱟᱹᱦᱩ ᱠᱩᱲᱤ ᱠᱟᱱᱟᱢ ᱢᱟᱱᱮ ᱟᱢ ᱫᱚ ᱢᱤᱫᱴᱟᱹᱝ ᱚᱲᱟᱜ ᱱᱤᱡ ᱞᱩᱠᱠᱷᱤ ᱥᱮ ᱪᱮᱫ ᱚᱲᱟᱜ ᱱᱤᱡ ᱞᱩᱠᱷ ᱠᱷᱤ ᱠᱟᱱᱟᱢ, ᱟᱢᱜᱮ ᱡᱩᱫᱤ ᱚᱱᱟ ᱱᱟᱜ ᱢᱟᱹᱱ ᱵᱟᱢ ᱫᱚᱦᱚᱭᱟ ᱛᱟᱦᱟᱞᱮ ᱫᱚ ᱚᱠᱚᱭᱮ ᱫᱚᱦᱚᱭᱟ ᱵᱚᱸᱜᱟ ᱵᱩᱨᱩ ᱠᱚᱫᱚ ᱱᱟᱜ ᱟᱢᱜᱮᱢ ᱧᱮᱞ ᱥᱟᱢᱴᱟᱣ ᱠᱚᱣᱟ ᱱᱟᱦᱟᱜ ᱚᱲᱟᱜ ᱠᱚᱨᱮ ᱥᱮ ᱪᱮ! ᱢᱤᱫᱴᱟᱹᱝ ᱚᱲᱟᱜ ᱞᱚᱠ ᱠᱷᱤ ᱜᱮᱛᱚ ᱚᱲᱟᱜ ᱮ ᱥᱮ ᱜᱩᱪᱷᱟᱹᱣ ᱥᱟᱡᱟᱣ ᱜᱩᱪᱷᱟᱹᱣ ᱠᱟᱛᱮ ᱫᱚᱦᱚ ᱠᱟᱜᱼᱟᱭ ᱥᱮ ᱾ ᱟ ᱩᱱᱤ ᱜᱮ ᱡᱩᱫᱤ ᱵᱟᱹᱲᱤᱡ ᱵᱟᱹᱲᱤᱡᱼ ᱮ ᱠᱟᱹᱢᱤᱭᱟ, ᱛᱟᱦᱚᱞᱮ ᱚᱱᱟ ᱫᱚ ᱪᱤᱠᱟᱹᱛᱮ ᱦᱩᱭᱩᱜᱼᱟ, ᱚᱱᱟ ᱠᱚᱦᱚᱸ ᱵᱟᱲᱟᱭ ᱞᱟ ᱫᱚᱨᱠᱟᱨ ᱠᱟᱱᱟ ᱛᱟᱨᱯᱚᱨᱮ ᱛᱮ ᱡᱮᱨᱚᱠᱚᱢ ᱢᱟᱱᱮ ᱟᱵᱚ ᱤᱥᱠᱩᱞ ᱠᱚᱞᱮᱡᱽ ᱠᱚᱨᱮ ᱜᱤᱫᱽᱨᱟᱹ ᱠᱚᱠᱚ ᱯᱷᱟᱲᱦᱟᱜ ᱠᱟᱱᱟ ᱦᱮᱸ ᱞᱟᱯᱷᱟᱝ ᱥᱮᱡᱮᱫ ᱥᱮᱫ ᱠᱚ ᱯᱟᱲᱦᱟᱜ ᱠᱟᱱᱟ ᱠᱤ ᱢᱮᱱᱠᱷᱟᱱ ᱢᱮᱱᱠᱷᱟᱱ ᱚᱱᱮ ᱡᱮ ᱯᱟᱲᱦᱟᱣ ᱛᱟᱞᱟ ᱛᱮᱦᱚᱸ ᱚᱱᱠᱟᱱ ᱠᱤᱪᱷᱩ ᱠᱤᱪᱷᱩ ᱢᱟᱱᱮ ᱮᱸᱻ ᱠᱟᱹᱢᱤ ᱠᱚ ᱠᱚᱨᱟᱣᱮᱜᱼᱟ ᱡᱟᱦᱟᱸ ᱦᱚᱛᱮᱜ ᱛᱮ ᱩᱝᱠᱩ ᱢᱟᱱᱮ ᱥᱟᱨᱟ ᱡᱤᱵᱚᱱ ᱯᱚᱥᱛᱟᱶᱜ ᱠᱟᱱᱟ ᱠᱚ, ᱫᱩᱞᱟᱹᱲ ᱫᱚ ᱞᱟᱠ ᱛᱤ ᱠᱟᱱᱟ ᱢᱮᱱᱠᱷᱟᱱ ᱫᱩᱞᱟᱹᱲ ᱞᱮ ᱠᱟ ᱫᱩᱞᱟᱹᱲ ᱫᱚᱨᱠᱟᱨ ᱠᱟᱱᱟ ᱢᱟᱱᱮ ᱚᱱᱟ ᱥᱩᱫᱩ ᱫᱩᱞᱟᱹᱲ ᱠᱟᱛᱮ ᱮᱸ ᱴᱟᱴ ᱠᱟᱜᱮᱢ ᱮᱸ ᱟᱸᱜᱤᱨᱮᱱᱟ᱾ ᱡᱮ ᱦᱚᱭᱛᱚ ᱟᱸᱜᱤᱨᱮᱱᱟᱵᱤᱱ, ᱟᱸᱜᱤᱨ ᱠᱟᱛᱮ ᱪᱮᱫ ᱪᱤᱠᱟᱹᱜᱼᱟ? ᱵᱟᱱᱟ ᱦᱚᱲ ᱜᱮ ᱵᱟᱱᱟ ᱦᱚᱲ ᱜᱮ ᱢᱟᱱᱮ ᱯᱟᱲᱦᱟᱜ ᱛᱩᱞᱩᱡ ᱟᱸᱜᱤᱨ ᱠᱟᱛᱮᱫ ᱟᱨ ᱚᱱᱟ ᱥᱚᱝᱥᱟᱨ ᱛᱚᱞ ᱜᱩᱪ ᱪᱷᱟᱹᱣ ᱫᱚ ᱚᱱᱟ ᱫᱚ ᱟᱹᱰᱤ ᱦᱚᱨᱚᱵᱚᱨᱚ ᱡᱤᱱᱤᱥ ᱠᱟᱱᱟ᱾ ᱪᱮᱫᱟᱜ ᱥᱮ ᱟᱢ ᱫᱚ ᱟᱢᱟᱜ ᱫᱚ ᱠᱳᱱᱳ ᱱᱤᱡᱮᱥᱥᱚ ᱤᱱᱠᱟᱢ ᱜᱮ ᱵᱟᱹᱱᱩᱜ ᱛᱟᱢᱟ᱾ ᱨᱚᱡᱽᱜᱟᱨ ᱵᱟᱹᱱᱩᱜ ᱛᱟᱢᱟ, ᱛᱟᱦᱚᱞᱮ ᱟᱢ ᱪᱤᱠᱟᱹᱛᱮᱢ ᱟᱹᱥᱩᱞᱚᱜᱼᱟ? ᱵᱟᱯᱞᱟ ᱢᱟᱱᱮ ᱜᱮ ᱦᱩᱭᱩᱜ ᱠᱟᱱᱟ ᱟᱹᱰᱤ ᱢᱟᱨᱟᱝ ᱴᱟᱝ ᱟᱸᱜᱤᱵᱷᱟᱨ ᱟᱢ ᱵᱚ ᱵᱚᱦᱚᱱ ᱦᱩᱭᱩᱜ ᱛᱟᱢᱟ, ᱡᱮ ᱵᱟᱯᱞᱟ ᱢᱟᱱᱮ ᱦᱩᱭᱩᱜ ᱠᱟᱱᱟ ᱮᱸ ᱫᱷᱚᱨᱚ ᱟᱢ ᱚᱲᱟᱜ ᱨᱮᱱᱟᱜ ᱥᱮ ᱡᱚᱛᱚᱱᱟᱜ ᱤᱭᱟᱹ ᱥᱚᱝᱥᱟᱨ ᱨᱮᱱᱟᱜ ᱠᱟᱹᱢᱤ ᱦᱚᱨᱟ ᱧᱮᱞ ᱦᱩᱭᱩᱜ ᱛᱟᱢᱟ, ᱱᱟᱹᱭᱦᱟᱹᱨ ᱢᱮᱱᱟᱜ ᱛᱟᱢᱟ, ᱟᱢᱟᱜ ᱢᱟᱢᱚ ᱚᱲᱟᱜ, ᱡᱟᱦᱟᱱᱟᱜ ᱜᱮ ᱜᱤᱨᱟᱹ ᱜᱤᱨᱟᱹ ᱴᱤᱨᱟᱹ ᱚᱱᱟ ᱠᱚ ᱦᱤᱡᱩᱜᱼᱟ ᱢᱟᱲᱟᱝ ᱫᱚ ᱦᱚᱭᱛᱚ ᱰᱟᱹᱝᱣᱟᱹᱢ ᱛᱟᱦᱮᱸ ᱠᱟᱱᱟ ᱚᱲᱟᱜ ᱨᱮ ᱜᱤᱨᱟᱹ ᱦᱤᱡᱩᱜ ᱛᱟᱦᱮᱸᱫ ᱚ ᱟᱭᱳ ᱵᱟᱵᱟ ᱯᱟᱦᱴᱟ ᱨᱮ ᱨᱮ ᱜᱤᱨᱟᱹ ᱦᱤᱡᱩᱜᱼᱟ ᱪᱷᱟ ᱩᱠᱤᱱ ᱠᱤᱱ ᱪᱟᱞᱟᱜᱼᱟ, ᱢᱮᱱᱠᱷᱟᱱ ᱡᱚᱠᱷᱚᱱ ᱜᱮ ᱟᱢᱮᱢ ᱵᱟᱯᱞᱟᱜᱼᱟ ᱥᱮ ᱛᱚᱠᱷᱚᱱ ᱠᱷᱟᱱ ᱜᱮ ᱚᱱᱟ ᱚᱲᱟᱜ ᱫᱚ ᱢᱟᱱᱮ ᱵᱟᱨ ᱵᱷᱟᱜᱚᱜᱼᱟ ᱛᱚᱠᱷᱚᱱ ᱫᱚ ᱢᱤᱫᱴᱟᱝ ᱦᱩᱭᱩᱜ ᱠᱟᱱᱟ ᱟᱢ ᱵᱟᱵᱟ ᱛᱟᱤᱠᱤᱱ ᱟᱨ ᱢᱤᱫᱴᱟᱝ ᱫᱚ ᱟᱢ᱾ ᱵᱩᱡᱷᱟᱹᱣ, ᱛᱚᱠᱷᱚᱱ ᱫᱚ ᱟᱢ ᱟᱢ ᱯᱟᱦᱴᱟ ᱠᱷᱚᱱ ᱦᱚᱸ ᱛᱚᱠᱷᱚᱱ ᱴᱟᱝ ᱪᱟᱞᱟᱣ ᱦᱩᱭᱩᱜᱼᱟ, ᱛᱟᱦᱚᱞᱮ ᱢᱟᱱᱮ ᱚᱱᱟ ᱠᱚ ᱟᱹᱰᱤ ᱜᱟᱱ ᱚᱱᱟ ᱯᱮᱲᱟ ᱯᱟᱺᱦᱲᱦᱟᱹ ᱠᱚᱨᱮᱱᱟᱜ ᱵᱮᱯᱟᱨ ᱢᱮᱱᱟᱜ ᱥᱮ᱾ ᱛᱚ ᱚᱱᱟ ᱠᱷᱟᱹᱛᱤᱨ ᱜᱮ ᱫᱩᱞᱟᱹᱲ ᱫᱚ ᱫᱩᱞᱟᱹᱲ ᱫᱚ ᱴᱷᱤᱠ ᱜᱮᱭᱟ ᱫᱩᱞᱟᱹᱲ ᱫᱚ ᱫᱩᱞᱟᱹᱲ ᱟᱠᱚ, ᱟᱨ ᱫᱩᱞᱟᱹᱲ ᱦᱚᱸ ᱞᱟᱹᱠᱛᱤ ᱠᱟᱱᱟ ᱚᱱᱟ ᱦᱚᱸ ᱵᱷᱟᱜᱮ ᱵᱷᱟᱜᱮ ᱡᱤᱱᱤᱥ ᱜᱮ ᱠᱟᱱᱟ ᱠᱷᱟᱨᱟᱯ ᱫᱚ ᱵᱟᱝ᱾ ᱠᱤᱱᱛᱩ, ᱠᱤᱱᱛᱩ ᱢᱟᱱᱮ ᱚᱱᱟ ᱫᱩᱞᱟᱹᱲ ᱠᱷᱟᱹᱛᱤᱨ ᱛᱮ, ᱚᱱᱮ ᱚᱱᱟ ᱠᱩᱸᱧ ᱨᱮ ᱫᱚᱱ ᱠᱷᱟᱸᱡᱚ ᱫᱚ ᱢᱟᱱᱮ ᱚᱱᱟ ᱫᱚ ᱩᱪᱤᱛ ᱵᱟᱝ ᱠᱟᱱᱟ᱾
ᱟᱫᱚ ᱚᱱᱟ ᱚᱱᱟ ᱚᱱᱟ ᱵᱟᱠᱷᱨᱟ ᱛᱮᱞᱤᱧ ᱞᱟᱹᱭᱮᱫᱼᱟ ᱡᱮ ᱮᱸ ᱚᱱᱟ ᱞᱟᱹᱭᱮᱫᱼᱟ ᱡᱮ ᱚᱱᱟ ᱫᱚ ᱟᱵᱚ ᱥᱮᱨᱣᱟ ᱨᱮ ᱦᱮᱱᱟᱜ-ᱟ ᱥᱮ ᱤᱭᱟᱹ ᱥᱚᱢᱟᱡ ᱨᱮ ᱢᱮᱱᱟᱜ ᱛᱟᱵᱚᱱᱟ, ᱟᱫᱚ ᱚᱱᱟ ᱠᱚ ᱡᱤᱱᱤᱥ ᱟᱵᱚ ᱵᱚᱱ ᱟᱵᱚ ᱚᱱᱟ ᱚᱱᱟ ᱫᱚ ᱟᱵᱚ ᱫᱚ ᱱᱤᱛᱳᱜ ᱫᱚ ᱵᱮᱵᱽᱥᱟ ᱞᱮᱠᱟ ᱦᱩᱭᱩᱜ ᱠᱟᱱᱟ ᱡᱟᱦᱟᱸ ᱞᱤᱧ ᱞᱟᱹᱭ ᱠᱮᱫ ᱟᱵᱚ ᱫᱚ, ᱦᱮᱸ ᱟᱥᱚᱞᱮ ᱦᱩᱭᱩᱜ ᱠᱟᱱᱟ ᱟᱫᱚ ᱡᱟᱦᱟᱸᱭ ᱢᱟᱦᱟᱸ ᱞᱮᱠᱟ ᱫᱟᱲᱮᱭᱟᱜ ᱠᱟᱱᱟ ᱱᱤᱛᱚᱜ ᱫᱚ ᱤᱧ ᱫᱚ ᱢᱟᱱᱮ ᱡᱚᱛᱚ ᱦᱚᱲ ᱜᱮ ᱢᱟᱱᱮ ᱟᱵᱚ ᱫᱚ ᱱᱤᱛᱚᱜ ᱫᱚᱵᱚᱱ ᱢᱟᱱᱮ ᱡᱷᱚᱛᱚ ᱦᱚᱲ ᱜᱮ ᱟᱫᱚ ᱥᱟᱬ ᱵᱚᱱ ᱢᱚᱱᱮᱜ ᱠᱟᱱᱟ ᱡᱟᱦᱟᱸ ᱛᱤᱱᱟᱹᱜ ᱡᱟᱦᱟᱸ ᱞᱮ ᱠᱟ ᱦᱚᱲ ᱦᱮᱱᱟᱜ ᱵᱚᱱᱟ ᱦᱮᱸ ᱡᱷᱚᱛᱚ ᱦᱚᱲ ᱜᱮ ᱤᱧ ᱤᱧ ᱱᱚᱜ-ᱚᱭ ᱱᱤᱭᱟᱹ ᱜᱤᱧ ᱱᱚᱣᱟᱧ ᱫᱟᱲᱮᱭᱟᱜᱼᱟ ᱛᱚ ᱤᱧ ᱱᱩᱱᱟᱹᱜ ᱱᱚᱣᱟ ᱠᱤᱪᱷᱩᱧ ᱫᱟᱲᱮᱭᱟᱜᱼᱟ᱾ ᱟᱫᱚ ᱠᱟᱛᱷᱟ ᱨᱮ ᱢᱮᱱᱟᱜᱼᱟ ᱡᱮ ᱟᱫᱚ ᱡᱟᱦᱟᱸ ᱛᱤᱱᱟᱹᱜ ᱜᱮ ᱠᱟᱛᱷᱟ ᱨᱮ ᱛᱟᱦᱮᱸ ᱦᱚᱪᱚᱱ ᱡᱟᱦᱟᱸ ᱞᱮᱠᱟᱱᱟᱜ ᱜᱮ, ᱠᱤᱱᱛᱩ ᱟᱫᱚ ᱡᱮ ᱦᱮᱸ ᱟᱨ ᱦᱚᱸᱜᱼᱚᱭ ᱡᱮᱢᱚᱱ ᱢᱤᱫᱴᱮᱱ ᱠᱟᱛᱷᱟ ᱦᱩᱭᱩᱜ ᱠᱟᱱᱟᱮ ᱩᱸ ᱡᱮ ᱦᱚᱸᱜᱼᱚᱭ ᱡᱮ ᱵᱟᱯᱞᱟ ᱠᱚ ᱦᱩᱭᱩᱜ ᱠᱟᱱᱟ ᱵᱟᱯᱞᱟ ᱠᱚᱫᱚ ᱦᱩᱭ ᱫᱚ ᱴᱷᱤᱠ ᱜᱮᱭᱟ ᱟᱫᱚ ᱢᱟᱱᱮ ᱵᱟᱯᱞᱟ ᱠᱚ ᱠᱤᱪᱷᱩ ᱠᱤᱪᱷᱩ ᱵᱟᱯᱞᱟ ᱡᱟᱦᱟᱸ ᱫᱚ ᱟᱵᱚ ᱫᱚᱵᱚᱱ ᱟᱫ ᱟᱹᱜᱩᱭᱮᱫᱟ᱾ ᱡᱟᱦᱟᱸ ᱞᱮᱠᱟᱢ ᱵᱟᱯᱞᱟ ᱡᱟᱦᱟᱸ ᱞᱮᱠᱟᱱᱟᱜ, ᱦᱮᱸ ᱟᱵᱚ ᱫᱚ ᱚᱱᱟ ᱠᱚ ᱵᱟᱯᱞᱟ ᱫᱚᱵᱚᱱ ᱟᱫ ᱟᱜᱩᱭᱫᱟ ᱟᱝ ᱟᱹᱜᱩᱭᱮᱫᱟ᱾ ᱟᱫᱚ ᱦᱚᱸᱜᱼᱚᱭ ᱡᱮᱢᱚᱱ ᱟᱞᱮ ᱟᱹᱞᱤᱧ ᱱᱟᱦᱟᱜ ᱢᱤᱫᱴᱟᱝ ᱟᱞᱤᱧ ᱞᱤᱧ ᱧᱮᱞ ᱞᱮᱼᱟ ᱡᱮ ᱵᱟᱯᱟᱞᱥ ᱦᱩᱭᱩᱜ ᱠᱟᱱᱟ ᱚᱱᱟ ᱱᱤᱭᱚᱢ ᱠᱚᱫᱚ ᱵᱟᱞᱤᱧ ᱵᱟᱰᱟᱭᱟ ᱟᱞᱤᱧ ᱞᱤᱧ ᱟᱸᱡᱚᱢ ᱠᱟᱜ-ᱟ ᱡᱮ ᱵᱟᱝᱢᱟ ᱮᱸ ᱩᱱᱠᱤᱱ ᱫᱚᱠᱤᱱ ᱵᱟᱯᱞᱟ ᱫᱚ ᱵᱟᱠᱤᱱ ᱵᱟᱯᱞᱟ ᱠᱟᱱ ᱛᱟᱸᱦᱮᱫ ᱛᱟᱦᱞᱮ ᱩᱱᱠᱤᱱ ᱜᱤᱫᱽᱨᱟᱹ ᱯᱤᱫᱽᱨᱟᱹ ᱫᱚ ᱡᱮᱢᱚᱱ ᱟᱫᱚ ᱩᱠᱤᱱ ᱫᱩᱠᱤᱱ ᱦᱟᱲᱟᱢ ᱵᱩᱲᱤ ᱠᱟᱛᱮ ᱠᱤᱱ ᱜᱚᱡ ᱱᱟᱠᱤᱡ ᱦᱮᱸ᱾ ᱵᱟᱯᱞᱟ ᱠᱟᱱᱟ ᱛᱟᱯᱚᱨ ᱛᱟᱞᱦᱮ ᱟᱫᱚ ᱩᱱᱠᱤᱱ ᱜᱤᱫᱨᱟᱹ ᱯᱤᱫᱽᱟᱹᱨ ᱟᱞᱤᱧᱟᱜ ᱢᱮᱫ ᱥᱟᱢᱟᱝ ᱨᱮᱱᱟᱜ ᱜᱷᱚᱴᱱᱟ ᱚᱱᱟ ᱫᱚ ᱦᱮᱸ᱾ ᱛᱟᱦᱚᱞᱮ ᱦᱮᱸ ᱵᱟᱯᱞᱟ ᱫᱚ ᱵᱟᱹᱠᱤᱱ ᱵᱟᱯᱞᱟ ᱠᱟᱱᱟ ᱠᱤᱱᱛᱩ ᱜᱤᱫᱽᱨᱟᱹ ᱜᱤᱫᱽᱨᱟᱹ ᱠᱟ
ᱢᱟᱱᱮ ᱟᱸᱜᱤᱨ ᱟᱸᱜᱤᱨ ᱠᱟᱛᱮ ᱟᱹᱜᱩ ᱞᱮᱫᱮᱟᱭ ᱢᱮᱱᱠᱷᱟᱱ ᱵᱟᱯᱞᱟ ᱫᱚ ᱵᱟᱝ ᱦᱩᱭ ᱠᱟᱱ ᱛᱟᱭᱟ᱾
ᱦᱮᱸ ᱵᱟᱝ ᱦᱩᱭ ᱠᱟᱱᱟ ᱟᱫᱚ ᱟᱸᱜᱤᱨ ᱠᱟᱛᱮ ᱮᱸ ᱟᱹᱜᱩ ᱞᱟᱫᱮᱭᱟ ᱟᱫᱚ ᱟᱫᱚ ᱟᱞᱤᱧ ᱦᱚᱸ ᱚᱱᱟ ᱜᱮᱞᱤᱧ ᱞᱟᱹᱭᱟᱵᱤᱱ ᱠᱟᱱᱟ ᱟᱫᱚ ᱠᱟᱛᱷᱟ ᱦᱩᱭᱩᱜ ᱠᱟᱱᱟ ᱠᱤᱱ ᱜᱤᱫᱽᱨᱟᱹ ᱡᱚᱠᱷᱚᱱ ᱠᱤᱱ ᱵᱟᱯᱞᱟ ᱜᱤᱫᱽᱨᱟᱹ ᱡᱚᱠᱷᱚᱱ ᱵᱟᱯᱞᱟ ᱡᱚᱠᱷᱚᱱ ᱚᱱᱟ ᱵᱚᱭᱮᱥ ᱦᱩᱭᱩᱜ ᱠᱟᱱᱟ ᱟᱫᱚ ᱩᱱ ᱥᱚᱢᱚᱭ ᱚᱱᱮ ᱡᱮ ᱩᱱᱠᱤᱱ ᱟᱡ ᱵᱟᱵᱟ ᱛᱟᱹᱠᱤᱱ ᱠᱤᱱ ᱜᱚᱡ ᱟᱠᱟᱱᱟ ᱩᱱᱠᱤᱱᱟᱜ ᱵᱟᱯᱞᱟ ᱦᱩᱭᱱᱟ ᱡᱟᱦᱟᱸ ᱫᱚ ᱦᱚᱜ ᱱᱚᱣᱟ ᱠᱚ ᱡᱤᱱᱤᱥ ᱟᱵᱚ ᱠᱤᱪᱷᱩ ᱠᱤᱪᱷᱩ ᱡᱤᱱᱤᱥ ᱟᱵᱚ ᱢᱟᱱᱮ ᱮᱠᱷᱚᱱᱳ ᱢᱟᱱᱮ ᱠᱟᱬᱟ ᱢᱟᱹᱱᱢᱤ ᱮ ᱵᱟᱵᱚᱱ ᱵᱟᱲᱟᱭᱟ ᱟᱨ ᱚᱱᱟ ᱠᱚ ᱡᱤᱱᱤᱥ ᱪᱮᱫ ᱞᱮᱠᱟ ᱠᱟᱛᱮ ᱯᱟᱨᱚᱢ ᱦᱩᱭᱩᱜ ᱟ ᱡᱟᱥᱛᱮ ᱮ ᱱᱚᱣᱟ ᱠᱚ ᱞᱚᱴᱚᱢᱚᱜ ᱠᱟᱱᱟ ᱟᱨ ᱱᱚᱣᱟ ᱠᱚᱫᱚ ᱪᱟᱵᱟᱜ ᱛᱟᱵᱚᱱ ᱜᱮᱭᱟ ᱟᱫᱚ ᱪᱮᱫ ᱞᱮᱠᱟ ᱠᱟᱛᱮᱵᱚᱱ ᱯᱟᱨᱚᱢᱟ ᱱᱚᱣᱟ ᱫᱚ ᱟᱫᱚ ᱟᱵᱚ ᱫᱚ ᱪᱷᱴᱤᱭᱟᱹᱨ ᱢᱟᱹᱴᱟᱹᱭᱟᱨ ᱠᱚ ᱟᱹᱰᱤ ᱠᱤᱪᱷᱩ ᱢᱮᱱᱟᱜ ᱛᱟᱵᱚᱣᱟ ᱾ ᱟᱫᱚ ᱧᱮᱞ ᱵᱤᱱ ᱚᱱᱟ ᱪᱷᱩᱸᱛ ᱨᱮᱜᱮ ᱥᱮ ᱩᱱᱠᱤᱱ ᱟᱹᱣᱨᱤ ᱵᱟᱯᱞᱟ ᱨᱮᱜᱮ ᱡᱷᱚᱛᱚ ᱠᱤᱪᱷᱩ ᱟᱵᱚᱣᱟᱜ ᱪᱷᱩᱛ ᱢᱟᱱᱮ ᱪᱟᱹᱴᱭᱟᱨ ᱠᱮᱫᱠᱤᱱᱟ ᱵᱚ ᱦᱟᱱᱟ ᱵᱟᱝ ᱱᱟᱣᱟ ᱠᱤᱱᱟ ᱵᱚᱱ ᱡᱷᱚᱛᱚ ᱠᱤᱪᱷᱩ ᱠᱮᱫᱟᱵᱚᱱ ᱠᱤᱱᱛᱩ ᱚᱱᱟ ᱫᱚ ᱟᱵᱚ ᱥᱮᱨᱣᱟ ᱨᱮᱫᱚ ᱵᱟᱝᱠᱟᱱᱟ ᱟᱵᱚᱣᱟᱜ ᱥᱮᱣᱟ ᱨᱮ ᱫᱚ ᱱᱚᱝᱠᱟᱱᱟᱜ ᱠᱟᱱᱟ ᱡᱮ ᱟᱵᱚ ᱩᱱᱠᱤᱱ ᱚᱱᱮ ᱡᱮ ᱚᱱᱮ ᱢᱤᱫᱴᱟᱝ ᱩᱱᱠᱩ ᱢᱚᱬᱮ ᱜᱚᱴᱟᱝ ᱦᱚᱲᱛᱮ ᱚᱱᱟ ᱠᱚ ᱵᱟᱯᱞᱟ ᱠᱮᱫ ᱠᱤᱱᱟ ᱡᱮ ᱜᱚᱡ ᱠᱟᱛᱮᱜ ᱨᱮᱦᱚᱸ, ᱪᱮᱫ ᱞᱮᱠᱟ ᱠᱟᱛᱮ ᱠᱚ ᱵᱟᱯᱞᱟ ᱠᱮᱫ ᱚᱱᱟ ᱠᱚᱫᱚ ᱟᱹᱞᱤᱧ ᱦᱚᱸ ᱵᱟᱹᱞᱤᱧ ᱵᱟᱲᱟᱭᱟ ᱠᱤᱱᱛᱩ ᱚᱱᱟ ᱵᱟᱯᱞᱟ ᱚᱱᱠᱱᱟᱜ ᱢᱮᱱᱟᱜᱼᱟ ᱮᱨᱯᱚᱨ ᱩᱱᱠᱩᱼᱼ ᱦᱟᱲᱟᱢ ᱦᱟᱯᱲᱟᱢ ᱠᱚ ᱚᱱᱟ ᱠᱚ ᱵᱟᱯᱞᱟ ᱠᱚᱨᱟᱣ ᱦᱚᱴᱚ ᱠᱟᱫᱟ ᱥᱮ ᱡᱟᱦᱟᱸᱭ ᱠᱚᱨᱟᱣ ᱠᱮᱫᱼᱟ ᱟᱞᱤᱧ ᱧᱮᱞ ᱠᱮᱫ ᱠᱚᱣᱟ ᱦᱮᱸ ᱠᱤᱱᱛᱩ ᱟᱹᱞᱤᱧ ᱩᱱᱟᱜ ᱫᱚ ᱵᱟᱹᱞᱤᱧ ᱪᱟᱞᱟᱣ ᱫᱟᱲᱮ ᱠᱟᱣᱫᱟ ᱥᱮ ᱚᱱᱠᱟᱱᱟᱜ ᱠᱤᱪᱷᱩ ᱵᱟᱝ ᱠᱟᱱᱟ ᱟᱫᱚ ᱚᱱᱠᱟᱱᱟᱜ ᱡᱟᱭᱜᱟ ᱨᱮᱫᱚ ᱵᱟᱹᱞᱤᱧ ᱪᱟᱞᱟᱣ ᱫᱟᱲᱮᱭᱟᱫᱟ ᱢᱟᱱᱮᱼᱼ ᱠᱟᱱᱟ ᱡᱮ ᱢᱟᱱᱮ᱾ ᱛᱟ ᱢᱮᱱᱛᱮ ᱵᱟᱢ ᱛᱟᱦᱮᱱ ᱠᱟᱛᱮ ᱥᱚᱢᱡᱚᱛᱚ ᱡᱟᱭᱜᱟ ᱨᱮ ᱥᱮᱴᱮᱨ ᱵᱟᱝ ᱥᱚᱢᱵᱷᱚᱵ ᱠᱟᱱᱟ ᱦᱮ ᱦᱩᱸᱼᱼ
ᱩᱱᱠᱤᱱ ᱫᱚ ᱢᱟᱱᱮ ᱵᱟᱯᱞᱟ ᱫᱚ ᱵᱟᱹᱠᱤᱱ ᱵᱟᱯᱞᱟ ᱟᱠᱟᱱᱟ ᱚᱱᱮ ᱚᱱᱟ ᱫᱚ ᱚᱠᱟ ᱞᱮᱠᱟ ᱠᱚᱼᱼ ᱠᱚᱨᱟᱣ ᱞᱟᱹᱭᱵᱤᱱ ᱥᱮ ᱚᱱᱟ ᱫᱚ? ᱢᱟᱱᱮ ᱡᱚᱠᱷᱚᱱ ᱜᱮ ᱦᱳᱭᱛᱳ ᱦᱳᱭᱛᱳ ᱟᱸᱜᱤᱨ ᱟᱹᱜᱩ ᱠᱟᱫᱮᱭᱟ ᱢᱮᱱᱠᱷᱟᱱᱼᱼ ᱟᱫᱚ ᱵᱟᱹᱦᱟ ᱥᱟᱶᱮᱫ ᱢᱟᱲᱟᱝ ᱨᱮᱜᱮ ᱵᱟᱹᱦᱩᱭ ᱵᱟᱹᱦᱩᱭ ᱜᱚᱛᱚᱭᱮᱱᱟ ᱦᱮᱸᱼᱼ
ᱵᱟ ᱵᱟ ᱚᱱᱟ ᱫᱚ ᱟᱞᱟᱫᱟ ᱚᱠᱟ ᱫᱚ ᱵᱟᱝ ᱠᱟᱱᱟ ᱱᱩᱠᱤᱱ ᱫᱚ ᱵᱟᱦᱟ ᱥᱟᱶ ᱫᱚ ᱵᱟᱝ ᱱᱩᱠᱤᱱ ᱫᱚ ᱡᱟᱦᱟᱸᱭ ᱠᱤᱱ ᱢᱟᱱᱮ ᱥᱟᱵ ᱵᱤᱱ ᱟᱹᱞᱤᱧ ᱞᱤᱧ ᱵᱟᱯᱞᱟ ᱠᱟᱱᱟ ᱢᱚᱱᱮ ᱠᱟᱜ ᱵᱤᱱ ᱟᱹᱧ ᱞᱤᱧ ᱵᱟᱯᱞᱟ ᱠᱟᱱᱟ ᱟᱞᱤᱧ ᱵᱚᱭᱮᱥ ᱠᱟᱛᱮ ᱞᱤᱧ ᱜᱚᱡ ᱱᱟ ᱦᱟᱲᱟᱢ ᱵᱩᱰᱷᱤ ᱦᱮ ᱟᱞᱤᱧ ᱜᱮ ᱟᱞᱤᱧ ᱢᱟ ᱫᱩᱞᱟᱹᱲ ᱠᱟᱛᱮᱫ ᱵᱟᱯᱞᱟᱭ ᱱᱟ ᱵᱚᱭᱚᱭ ᱠᱟᱛᱮ ᱞᱤᱧ ᱜᱚᱡ ᱮᱱᱟ ᱟᱫᱚ ᱜᱚᱡᱽ ᱠᱟᱛᱮ ᱛᱮᱫ ᱟᱫᱚ ᱟᱫᱚ ᱜᱚᱡ ᱠᱟᱛᱮ ᱫᱚ ᱡᱮ ᱟᱞᱤᱧ ᱜᱤᱫᱟᱹᱨᱼ ᱯᱤᱫᱽᱟᱹ ᱫᱚᱠᱚ ᱦᱟᱨᱟᱭᱱᱟ ᱜᱤᱫᱟᱹᱨ ᱯᱤᱫᱟᱹᱨᱟᱹ ᱫᱚ ᱟᱫᱚ ᱟᱠᱚ ᱛᱮᱜᱮ ᱨᱟᱥᱛᱟ ᱰᱟᱦᱟᱨ ᱠᱚ ᱧᱮᱞ ᱡᱚᱱᱟᱜ ᱟᱠᱚ ᱵᱟᱯᱞᱟ ᱡᱚᱱᱚᱜᱼᱟ ᱥᱚᱝᱥᱟᱨ ᱠᱚ ᱧᱮᱞ ᱧᱚᱜᱼᱟ ᱛᱟᱦᱞᱮᱼ ᱩᱱ ᱥᱚᱢᱚᱭ ᱚᱱᱟ ᱚᱠᱛᱚ ᱨᱮ ᱟᱫᱚ ᱟᱹᱞᱤᱧ ᱜᱮ ᱵᱟᱹᱞᱤᱧ ᱵᱟᱯᱞᱟ ᱟᱠᱟᱱᱟ ᱟᱹᱞᱤᱧ ᱵᱟᱠᱚ ᱵᱟᱹᱞᱤᱧ ᱥᱤᱼᱼ ᱟᱹᱞᱤᱧ ᱟᱹᱞᱤᱧᱟᱜ ᱵᱟᱯᱞᱟ ᱵᱟᱝ ᱦᱩᱭ ᱠᱟᱱ ᱛᱟᱞᱤᱧᱟ ᱜᱤᱫᱟᱹᱨ ᱯᱤᱫᱟᱹᱨ ᱵᱟᱠᱚ ᱵᱟᱯᱞᱟ ᱫᱟᱲᱮᱭᱟᱜᱼᱟ ᱛᱚ ᱟᱹᱞᱤᱧ ᱦᱮᱸ ᱟᱹᱞᱤᱧ ᱞᱤᱧ ᱵᱟᱯᱞᱟ ᱢᱟᱱᱮ ᱟᱹᱞᱤᱧ ᱠᱚ ᱵᱟᱯᱞᱟ ᱞᱤᱧ ᱜᱚᱝᱠᱮ ᱩᱱᱠᱤᱱ ᱜᱤᱫᱽᱨᱟᱹ ᱯᱤᱫᱽᱨᱟᱹ ᱚᱱᱠᱟ ᱪᱮᱠᱟ ᱢᱤᱫᱴᱟᱝ ᱤᱭᱟ ᱥᱤᱥᱴᱮᱢ ᱢᱮᱱᱟᱜᱼᱟ ᱟᱞᱤᱧ ᱫᱚ ᱩᱱᱟ. ᱜ ᱠᱤᱪᱷᱩ ᱵᱟᱞᱤᱧ ᱵᱟᱲᱟᱭᱟ ᱥᱟᱹᱨᱤ ᱠᱟᱛᱷᱟ ᱜᱮ ᱠᱤᱱᱛᱩ ᱚᱱᱟ ᱞᱤᱧ ᱟᱸᱡᱚᱢᱸ
ᱦᱳᱭ ᱚᱱᱟ ᱫᱚ ᱦᱟᱸᱜ ᱟᱹᱞᱤᱧ ᱦᱚᱸ ᱴᱷᱤᱠ ᱵᱟᱹᱞᱤᱧ ᱵᱟᱲᱟᱭᱟ ᱢᱮᱱᱠᱷᱟᱱ ᱟᱹᱞᱤᱧ ᱡᱟᱦᱟᱸᱼᱼ ᱴᱟᱜ ᱞᱤᱧ ᱵᱟᱲᱟᱭᱟ ᱡᱮ ᱢᱟᱱᱮ ᱡᱚᱠᱷᱚᱱ ᱜᱮ ᱩᱱᱠᱤᱱ ᱡᱮ ᱦᱟᱲᱟᱢ ᱵᱩᱲᱦᱤ ᱱᱟᱦ ᱡᱚᱠᱷᱚᱱ ᱠᱤᱱ ᱜᱚᱛᱚᱭᱮᱱᱟᱼᱼ ᱦᱮᱸ ᱡᱟᱦᱟᱸᱭ ᱢᱟᱱᱮ ᱦᱚᱭ ᱵᱩᱰᱷᱤ ᱢᱟᱲᱟᱝ ᱮ ᱜᱚᱛᱚ ᱟᱠᱟᱱᱟ ᱵᱟᱝᱠᱷᱟᱱ ᱦᱟᱲᱟᱢ ᱢᱟᱲᱟᱝ ᱮ ᱜᱚᱛᱚ ᱟᱠᱟᱱᱟ ᱡᱩᱫᱤ ᱵᱩᱰᱷᱤ ᱢᱟᱲᱟᱝ ᱮ ᱜᱚᱛᱚᱜᱼᱟ ᱛᱟᱦᱚᱞᱮ ᱫᱚ ᱩᱱ ᱚᱠᱛᱚ ᱫᱚ ᱪᱮᱫ ᱠᱚ ᱪᱤᱠᱟᱹᱭᱟ ᱡᱚᱠᱷᱚᱱ ᱜᱮ ᱚᱱᱟ ᱟᱹᱛᱩ ᱨᱮᱱᱟᱜ ᱡᱟᱦᱟᱸ ᱫᱚ ᱵᱟᱴ ᱴᱤ ᱥᱮ ᱦᱮᱸ ᱚᱸᱰᱮ ᱫᱚᱵᱟᱹᱴᱤ ᱨᱮᱜᱮ ᱩᱱᱤ ᱠᱚᱲᱟ ᱦᱚᱯᱚᱱ ᱫᱚᱠᱚ ᱥᱤᱸᱫᱩᱨ ᱦᱚᱪᱚᱭᱟ ᱚᱸᱰᱮ ᱡᱮ ᱵᱟᱭ ᱵᱟᱭ ᱵᱟᱯᱞᱟ ᱠᱟᱫᱮᱭᱟ ᱛᱚ ᱟᱫᱚ ᱡᱩᱫᱤ ᱢᱟᱱᱮ ᱡᱩᱫᱤ ᱵᱟᱭ ᱥᱤᱸᱫᱩᱨᱟᱭᱟ ᱛᱟᱦᱚᱞᱮ ᱪᱤᱠᱟᱹᱜ ᱵᱟᱭ ᱥᱤᱸᱫᱩᱨᱟᱭ ᱠᱷᱟᱱ ᱫᱚ ᱩᱱᱤ ᱫᱚ ᱵᱟᱝ ᱫᱚᱼᱼ ᱠᱚᱲᱟ ᱯᱟᱹᱦᱴᱟ ᱨᱮᱱ ᱵᱚᱸᱜᱟ ᱵᱩᱨᱳ ᱴᱷᱮᱱᱮ ᱥᱚᱫᱚᱨ ᱫᱟᱲᱮᱭᱟᱜᱼᱟ ᱵᱟᱝ ᱫᱚ ᱟᱡ ᱮᱸᱜᱟᱛ ᱟᱯᱟᱛᱼᱼ ᱥᱮᱱ ᱨᱮᱱ ᱵᱚᱸᱜᱟ ᱵᱩᱨᱩ ᱴᱷᱮᱱᱮ ᱥᱚᱫᱚᱨ ᱫᱚᱨᱮᱭᱟᱜᱼᱟ ᱚᱱᱟ ᱠᱷᱟᱹᱛᱤᱨ ᱜᱮ ᱢᱟᱱᱮ ᱱᱩᱭ ᱱᱩᱭᱟᱜ ᱢᱟᱱᱮ ᱜᱩᱨ ᱠᱟᱛᱮ ᱨᱮᱦᱚᱸ ᱱᱩᱭ ᱠᱚᱲᱟ ᱦᱚᱯᱚᱱᱟᱜ ᱤᱭᱟᱹᱨᱮ ᱢᱟᱱᱮ ᱵᱚᱸᱜᱟᱼ ᱵᱩᱨᱩ ᱴᱷᱮᱱᱮ ᱥᱚᱫᱚᱨ ᱫᱟᱲᱮᱭᱟᱜ ᱢᱟᱼᱼ ᱚᱲᱟᱜ ᱨᱮ ᱴᱷᱟᱶ ᱮ ᱧᱟᱢ ᱢᱟ ᱚᱱᱟ ᱠᱷᱟᱹᱛᱤᱨ ᱜᱮ ᱚᱱᱮ ᱜᱚᱡ ᱠᱟᱛᱮ ᱦᱚᱸ ᱚᱱᱟ ᱫᱚᱵᱟᱴᱤ ᱨᱮᱠᱚ ᱥᱤᱸᱫᱩᱨᱟᱭ ᱛᱮ ᱛᱟᱨᱯᱚᱨᱮ ᱩᱱᱤ ᱫᱚ ᱤᱭᱟᱹ ᱢᱟᱲᱜᱷᱟᱴᱤ ᱠᱚ ᱤᱫᱤᱭᱮᱭᱟ ᱵᱩᱡᱞᱮ
ᱚᱸ ᱟᱪᱪᱷᱟ ᱟᱵᱮᱱ ᱵᱮᱱ ᱞᱟᱹᱭ ᱠᱮᱫᱟ ᱡᱮ ᱩᱱᱤ ᱡᱟᱦᱟᱸᱭ ᱟᱹᱜᱩ ᱠᱮᱫᱮᱭᱟᱭ ᱡᱟᱦᱟᱸᱟᱭ ᱜᱚᱡ ᱱᱟ ᱩᱱᱤ ᱚᱱᱮ ᱥᱤᱸᱫᱩᱨ ᱟᱫᱮᱭᱟ ᱦᱮ ᱵᱟᱝ? ᱟᱫᱚ ᱟᱹᱞᱤᱧ ᱞᱤᱧ ᱞᱟᱹᱭᱼᱟ ᱾ ᱡᱩᱫᱤ ᱵᱟᱱᱟ ᱦᱚᱲ ᱠᱤᱱ ᱜᱚᱡ ᱠᱮᱭᱟ᱾ ᱱᱚᱣᱟ ᱫᱚ ᱪᱮᱫ ᱞᱮᱠᱟ ᱠᱟᱛᱮ ᱟᱹᱵᱤᱱ ᱡᱩᱫᱤ ᱱᱚᱣᱟ ᱠᱟᱹᱴᱤᱡ ᱵᱤᱱ ᱠᱟᱹᱴᱤᱡ ᱵᱤᱱ ᱵᱟᱲᱟᱭ ᱠᱷᱟᱱ ᱫᱚ ᱟᱹᱰᱤ ᱵᱷᱟᱹᱜᱮᱜᱼᱟ᱾
ᱠᱤᱱ ᱜᱩᱨᱩᱜᱼᱟ, ᱛᱟᱦᱚᱞᱮ ᱚᱱᱟ ᱫᱚ ᱦᱟᱸᱜ ᱟᱹᱞᱤᱧ ᱦᱚᱸ ᱴᱷᱤᱠ ᱵᱟᱹᱞᱤᱧ ᱵᱟᱲᱟᱭᱟ᱾ ᱢᱟᱱᱮ ᱚᱱᱠᱟ ᱫᱚ ᱥᱚᱪᱚᱨᱟᱪᱚᱨ ᱵᱟᱝ ᱧᱮᱞ ᱦᱩᱭ ᱠᱟᱱᱟ ᱥᱮ ᱡᱮᱼᱼ ᱵᱟᱨ ᱦᱚᱲ ᱠᱤᱱ ᱜᱚᱛᱚ ᱠᱟᱱᱟ ᱾ ᱢᱮᱱᱠᱷᱟᱱ ᱵᱟᱹᱠᱤᱱ ᱵᱟᱯᱞᱟ ᱟᱠᱟᱱᱟ᱾ ᱟᱨᱚ ᱜᱤᱫᱽᱨᱟᱹ ᱯᱤᱫᱽᱨᱟᱹ ᱢᱮᱱᱟᱜ ᱠᱚᱣᱟ᱾ ᱟᱫᱚ ᱛᱚᱠᱷᱚᱱ ᱫᱚ ᱟᱹᱞᱤᱧ ᱡᱟᱦᱟᱸᱴᱟᱜ ᱞᱤᱧ ᱦᱚᱭᱛᱳᱼᱼ ᱮᱴᱟᱜ ᱦᱚᱲ ᱮᱸᱜᱟᱛ ᱟᱯᱟᱛ ᱥᱟᱵ ᱠᱟᱛᱮᱫ ᱚᱱᱟ ᱫᱚ ᱾ ᱦᱳᱭᱛᱳ ᱜᱤᱫᱽᱨᱟᱹ ᱠᱚᱠᱚ ᱵᱟᱯᱞᱟ ᱦᱚᱪᱚ ᱠᱚᱣᱟ ᱚᱱᱟᱼᱼ
ᱟᱫᱚ ᱜᱤᱫᱽᱨᱟᱹ ᱠᱚᱫᱚ ᱮᱴᱟᱜ ᱦᱚᱲ ᱮᱸᱜᱟ ᱠᱟᱛᱮ ᱠᱤᱱᱛᱩ ᱚᱱᱮ ᱡᱮ ᱡᱟᱦᱟᱸᱼᱼ ᱦᱮᱸ ᱟᱞᱤᱧ ᱡᱟᱦᱟᱸ ᱞᱤᱧᱸ ᱟᱸᱡᱚᱢ ᱠᱮᱜᱼᱟ ᱡᱮ, ᱚᱱᱮ ᱡᱮ ᱡᱟᱦᱟᱸ ᱩᱱᱠᱩᱼᱼ ᱦᱮᱸ, ᱟᱭᱩ ᱵᱟᱵᱟ ᱚᱱᱟ ᱡᱟᱦᱟᱸ ᱩᱱᱠᱤᱱᱟᱜ ᱡᱮ ᱵᱟᱯᱞᱟ, ᱩᱱᱠᱤᱱᱟᱜ ᱵᱟᱯᱞᱟ ᱵᱮ ᱵᱮᱱᱟᱣ ᱦᱩᱭᱩᱜᱼᱟ ᱾ᱛᱚ ᱮᱴᱟᱜ ᱦᱚᱲ ᱫᱚ ᱮᱸᱜᱟ ᱟᱯᱟᱛ ᱵᱮᱱᱟᱣ ᱠᱟᱛᱮ ᱫᱚ ᱵᱟᱯᱞᱟ ᱫᱚ ᱜᱟᱱ ᱜᱮᱭᱟ᱾ ᱚᱱᱟᱫᱚ ᱟᱞᱤᱧ ᱦᱚᱸᱞᱤᱧ ᱵᱟᱲᱟᱭᱟ᱾ ᱠᱤᱱᱛᱩ ᱡᱮ ᱩᱱᱠᱤᱱ ᱟᱭᱳᱼᱵᱟᱵᱟᱼᱼ ᱩᱱᱠᱤᱱ ᱞᱟᱦᱟᱛᱮ ᱵᱟᱯᱞᱟ ᱠᱤᱱ ᱦᱩᱭᱩᱜᱼᱟ᱾ ᱦᱚᱜᱼᱱᱟ ᱡᱤᱱᱤᱥ ᱡᱟᱦᱟᱸ ᱫᱚ ᱟᱵᱚᱵᱤᱱ ᱦᱚᱸ ᱵᱟᱵᱤᱱ ᱵᱟᱲᱟᱭ ᱟᱞᱤᱧ ᱦᱚᱸ ᱵᱟᱞᱤᱧ ᱵᱟᱲᱟᱭ ᱾ ᱟᱸᱡᱚᱢᱼᱼ ᱟᱸᱡᱚᱢ ᱟᱵᱤᱱ ᱱᱤᱛᱚᱜ ᱵᱤᱱ ᱟᱸᱡᱚᱢ ᱠᱮᱫᱟ᱾ ᱟᱹᱞᱤᱧ ᱴᱷᱮᱱ ᱟᱹᱞᱤᱧ ᱦᱚᱸ ᱚᱱᱟᱞᱤᱧᱼᱼ ᱚᱱᱟ ᱞᱤᱧ ᱵᱟᱲᱟᱭᱟ ᱥᱮ, ᱚᱱᱟ ᱞᱤᱧ ᱵᱩᱡ ᱠᱟᱫᱟ ᱠᱤᱱᱛᱩ ᱚᱱᱟ ᱠᱚ ᱡᱤᱱᱤᱥ ᱟᱵᱚᱼᱼ ᱥᱮᱨᱣᱟ ᱨᱮ ᱥᱮ ᱟᱵᱚ ᱩᱱᱠᱩ ᱦᱟᱲᱟᱢ ᱦᱟᱯᱲᱟᱢ ᱠᱚ ᱡᱩᱫᱤ, ᱱᱩᱠᱩ ᱠᱚ ᱟᱥᱤᱥ ᱛᱮ ᱠᱚᱼᱼ ᱮᱸ ᱱᱩᱠᱩ ᱱᱩᱠᱩ ᱜᱚᱡ ᱪᱟᱵᱟ ᱞᱮᱱᱠᱷᱟᱱ ᱠᱚ᱾ ᱟᱵᱚ ᱫᱚ ᱱᱚᱣᱟ ᱠᱚᱫᱚ ᱟᱵᱚ ᱫᱚ ᱪᱮᱜ ᱦᱚᱸᱵᱚᱱ ᱵᱟᱲᱟᱭᱟ᱾ ᱟᱫᱚ ᱟᱵᱚ ᱫᱚ ᱱᱚᱣᱟᱼᱼ ᱠᱚᱫᱚ ᱟᱵᱚ ᱫᱚ ᱥᱚᱡᱮ ᱵᱚᱱ ᱵᱟᱯᱞᱟᱜᱼᱟ᱾ ᱟᱫᱚ ᱩᱱᱟᱹᱜ ᱠᱤᱪᱷᱩ ᱦᱟᱱᱮ ᱟᱫᱚ ᱱᱮᱛᱟᱨ ᱢᱟ ᱟᱵᱚ ᱠᱤᱪᱷᱩ ᱠᱤᱪᱷᱩ ᱦᱚᱲᱼᱼ ᱦᱮᱸ ᱥᱟᱱᱛᱟᱲ ᱜᱮ ᱾ ᱟᱫᱚ ᱱᱮᱛᱟᱨ ᱢᱟ ᱟᱵᱚ ᱚᱱᱟ ᱠᱚ ᱤᱭᱟᱹ ᱠᱟᱛᱮᱜ ᱢᱩᱸᱫᱤᱨ ᱨᱮᱵᱚᱱ ᱵᱟᱯᱞᱟᱜ ᱠᱟᱱᱟ ᱵᱚ᱾ ᱦᱮᱸ ᱮᱯᱳᱨ ᱟᱵᱚᱭᱟᱜ ᱵᱚ ᱵᱟᱯᱞᱟ ᱫᱚ ᱾ ᱟᱵᱚᱭᱟᱜ ᱵᱟᱯᱞᱟ ᱫᱚ, ᱡᱟᱦᱮᱨ ᱛᱷᱟᱱ ᱨᱮᱦᱚᱸ ᱵᱟᱝ ᱠᱟᱱᱟ ᱢᱚᱱᱫᱤᱨ ᱦᱚᱸ ᱵᱟᱝ ᱠᱟᱱᱟ ᱟᱵᱚ ᱫᱚ ᱡᱟᱦᱮᱨ ᱛᱷᱟᱱ ᱨᱮᱼᱼ ᱡᱟᱦᱮᱨ ᱛᱷᱟᱱ ᱨᱮ ᱵᱚᱸᱜᱟᱼᱵᱩᱨᱩ ᱧᱩᱢ ᱠᱟᱛᱮᱫ ᱪᱚᱰᱚᱨ ᱟᱵᱚᱱ᱾ ᱦᱟᱺᱰᱤ ᱵᱚᱱ ᱪᱚᱰᱚᱨᱟ ᱦᱮᱸ᱾ ᱥᱟᱹᱜᱩᱱ ᱴᱷᱤᱞᱤ ᱫᱟᱜ ᱚᱱᱟ ᱫᱚᱦᱚ ᱠᱟᱛᱮᱜ ᱦᱟᱱᱟ ᱱᱟᱣᱟ ᱵᱟᱲᱮ ᱤᱭᱟᱹ ᱛᱚᱲᱮ ᱥᱩᱛᱟᱹᱢ ᱛᱮ ᱛᱚᱞ ᱠᱟᱛᱮᱜ, ᱵᱚᱦᱩ ᱠᱤᱪᱷᱩ ᱱᱤᱭᱚᱢ ᱠᱟᱹᱱᱩᱱ ᱵᱮᱫᱷᱟᱣᱼᱼ ᱛᱮ ᱟᱵᱚ ᱵᱚᱱ ᱵᱟᱯᱞᱟᱜᱼᱟ ᱠᱤᱱᱛᱩ ᱚᱱᱟ ᱠᱚ ᱡᱤᱱᱤᱥ ᱡᱮᱼᱼ ᱡᱮ ᱩᱱᱠᱩ ᱚᱱᱮ ᱠᱚ ᱵᱟᱯᱞᱟᱭᱮᱫ ᱵᱚᱱᱟ ᱤᱭᱟᱹ ᱵᱟᱯᱞᱟᱜ ᱠᱟᱱ ᱵᱟᱯᱞᱟᱜ ᱠᱟᱱᱟ ᱠᱚ᱾ ᱛᱟᱯᱚᱨ ᱚᱱᱟᱠᱚ ᱡᱤᱱᱤᱥ ᱟᱵᱚ ᱫᱚ ᱚᱱᱮ ᱢᱚᱱᱫᱤᱨ ᱠᱚ ᱢᱚᱥ ᱢᱚᱱᱫᱤᱨᱼᱼ ᱠᱚᱫᱚ ᱟᱵᱚ ᱫᱚ ᱵᱟᱝ ᱠᱟᱱ ᱛᱟᱵᱚᱱᱟ᱾ ᱢᱚᱱᱫᱤᱨ ᱦᱚᱸᱼᱼ